ᱡᱚᱦᱟᱨ ᱜᱮ᱾
ᱪᱮᱫ ᱞᱮᱠᱟ ᱢᱮᱱᱟᱜ ᱟᱠᱟᱫ ᱵᱤᱱᱟ?
ᱴᱷᱤᱠ ᱵᱟᱲᱟ ᱜᱮ ᱟᱞᱮ ᱠᱚᱫᱚ, ᱟᱯᱮ ᱜᱮ?
ᱦᱳᱭ ᱟᱞᱮ ᱠᱚᱦᱚᱸ ᱵᱮᱥ ᱵᱟᱲᱟ ᱜᱮ᱾ ᱚᱲᱟᱜ ᱠᱚ ᱨᱮᱼ ᱥᱟᱱᱟᱢ ᱠᱚᱜᱮ ᱵᱮᱹᱥ ᱵᱟᱲᱟ ᱜᱮᱭᱟ?
ᱦᱮᱸ ᱚᱲᱟᱜ ᱠᱚᱨᱮ ᱫᱚ ᱥᱟᱱᱟᱢ ᱠᱚᱜᱮ ᱵᱮᱥ ᱵᱟᱲᱟ ᱜᱮ ᱢᱮᱱᱟᱜ ᱠᱟᱜ ᱠᱚᱣᱟ, ᱟᱯᱮ ᱜᱮ?
ᱟᱞᱮ ᱦᱚᱸ ᱦᱟᱱᱮ ᱜᱷᱟᱹᱲᱤᱡ ᱫᱚ ᱛᱟᱦᱟᱞᱮ ᱪᱮᱫ ᱠᱟᱹᱢᱤ ᱠᱚ ᱦᱩᱭᱩᱜ ᱠᱟᱱᱟ? ᱦ
ᱦᱳᱭ ᱮᱱᱛᱮᱫ ᱱᱤᱛᱚᱜ ᱢᱟ ᱞᱟᱹᱣᱮᱱ ᱵᱟᱨᱦᱮ ᱥᱮᱫ ᱨᱮ ᱢᱮᱱᱟᱜ ᱠᱟᱜ ᱞᱤᱧ ᱾ ᱦᱩᱲᱩᱼ ᱨᱚᱦᱚᱭ ᱠᱚᱜᱮ ᱠᱚ ᱥᱟᱨᱫᱮ ᱵᱟᱲᱟᱣ ᱠᱟᱱᱟ ᱦᱮᱸ᱾
ᱦᱳᱲᱳ ᱨᱚᱦᱚᱭ? ᱛᱤᱱᱟᱹᱜ ᱜᱟᱱ ᱦᱩᱭ ᱮᱱᱟ? ᱟᱞᱮ ᱥᱮᱱ ᱦᱚᱸᱠᱚ ᱨᱚᱦᱚᱭᱮᱫ ᱜᱮᱭᱟ᱾ ᱟᱫᱚ ᱩᱱᱟᱹᱜ ᱴᱟᱻ ᱫᱟᱜ ᱡᱟᱹᱲᱤ ᱠᱟᱹᱴᱤᱡ ᱠᱚᱢ ᱧᱚᱜ ᱜᱮᱭᱟ ᱱᱚᱛ ᱫᱚ᱾
ᱦᱩᱸᱻ ᱚᱱᱠᱟ ᱜᱮ ᱟᱞᱮ ᱥᱮᱱ ᱦᱚᱸ ᱚᱱᱠᱟᱜᱮ᱾
ᱟᱪᱪᱷᱟ ᱟᱪᱪᱷᱟ᱾ ᱟᱫᱚᱻ ᱛᱚᱞᱟᱼ ᱟᱪᱪᱷᱟ ᱟᱪᱪᱷᱟ, ᱢᱟᱱᱮ ᱛᱚᱞᱟ ᱠᱚᱫᱚ ᱦᱩᱭ ᱟᱠᱟᱱᱟ ᱛᱮᱭᱟᱨ ᱟᱠᱟᱱᱟ?
ᱦᱟᱸᱭ᱾
ᱦᱩᱸ ᱟᱯᱮ ᱫᱚ ᱛᱤᱱᱟᱹᱜ ᱜᱟᱱ ᱯᱮ ᱨᱚᱦᱚᱭ ᱠᱮᱜᱼᱟ?
ᱡᱟᱹᱥᱛᱤᱻ ᱵᱟᱝ᱾ ᱯᱮᱭᱟ ᱯᱩᱱᱭᱟ ᱜᱟᱱᱞᱮ ᱨᱚᱦᱚᱭ ᱟᱠᱟᱟᱜᱼᱟ᱾
ᱟᱪᱪᱷᱟ ᱟᱪᱪᱷᱟ᱾
ᱚᱱᱟ ᱵᱷᱚᱠ ᱠᱷᱮᱛ᱾
ᱟᱨ ᱜᱚᱢᱠᱮ ᱞᱟᱹᱭᱫᱟᱞᱤᱧᱻ ᱵᱩᱨᱩ ᱯᱟᱛᱟ ᱵᱟᱲᱟᱟᱜᱷᱟᱴ ᱵᱤᱱ ᱪᱟᱞᱟᱣ ᱞᱮᱱᱟ ᱥᱮ ᱵᱟᱝ ᱯᱟᱨᱚᱢᱮᱱ? ᱧᱮᱧᱮᱞ
ᱚᱠᱟ ᱚᱱᱟ ᱛᱤᱥ ᱡᱩᱱ?
ᱵᱟᱝᱟ, ᱱᱚᱣᱟ ᱡᱟᱦᱟᱸ ᱵᱩᱨᱩ ᱯᱟᱛᱟ ᱡᱟᱦᱟᱸ ᱠᱚ ᱞᱟᱹᱭᱟᱜ ᱠᱟᱱᱟ᱾ ᱥᱮ ᱵᱟᱝᱵᱤᱱ ᱵᱟᱲᱟᱭ ᱜᱮᱭᱟ?
ᱵᱟᱹᱞᱤᱧ ᱵᱟᱲᱟᱭ ᱟᱠᱟᱜᱼᱟ᱾
ᱟᱪᱪᱷᱟ ᱟᱪᱷᱟ ᱟᱪᱷᱟ᱾ ᱚᱱᱛᱮ ᱫᱚ ᱡᱟᱹᱥᱛᱤ ᱠᱟᱛᱮ ᱛᱟᱦᱚᱞᱮ ᱛᱤᱨᱤᱥᱟ ᱡᱩᱱ ᱜᱮᱠᱚ ᱢᱟᱱᱟᱣᱟ ᱵᱟᱝ?
ᱟᱸᱻ
ᱟᱪᱪᱷᱟ᱾ ᱴᱟᱢᱟᱠ ᱛᱩᱢᱫᱟᱜ ᱟᱛᱮᱫ ᱥᱮ ᱢᱟᱹᱭ ᱠᱟᱛᱮᱫ ᱠᱚ ᱢᱟᱱᱟᱣᱟ ᱢᱟᱱᱮ ᱰᱤᱡᱮ ᱵᱚᱠᱥᱚ ᱟᱛᱮ?
ᱴᱟᱢᱟᱜ ᱛᱩᱢᱫᱟᱜ ᱠᱚᱛᱮ ᱜᱮ ᱠᱚ ᱢᱟᱱᱟᱣᱟ᱾ ᱟᱞᱮ ᱥᱮᱱ ᱫᱚ ᱱᱚᱸᱜᱼᱚᱭ ᱤᱭᱟᱹ ᱥᱚᱨᱦᱟᱭ ᱠᱚᱨᱮ ᱦᱚᱸᱼ ᱴᱟᱢᱟᱜ ᱛᱩᱢᱫᱟ ᱜᱮᱠᱚ ᱨᱩᱭᱮᱫᱼᱟ ᱵᱟᱯᱞᱟᱻ ᱵᱟᱯᱞᱟ ᱠᱚᱨᱮ ᱟᱹᱰᱤ ᱥᱟᱸᱫᱷᱮᱸ ᱜᱮ ᱟᱨ ᱠᱟᱷᱡ ᱠᱷᱟᱹᱞᱤ ᱰᱤᱡᱮ ᱜᱮ᱾
ᱟᱪᱪᱷᱟ ᱟᱪᱪᱷᱟ᱾ ᱟᱨ ᱵᱟᱯᱞᱟ ᱠᱚ ᱦᱩᱭ ᱵᱟᱲᱟᱜ ᱠᱟᱱ ᱜᱮᱭᱟ ᱥᱮ ᱵᱟᱝᱟ? ᱢᱟᱱᱮᱻ ᱟᱠᱚ ᱛᱮᱠᱚ ᱟᱹᱜᱩᱚᱝ ᱟᱜ ᱼ ᱥᱟᱜᱩᱱ ᱧᱮᱞ ᱧᱮᱯᱮᱞ ᱠᱟᱛᱮᱫ ᱡᱟᱹᱥᱛᱤ ᱦᱩᱭᱩᱜ ᱠᱟᱱᱟ᱾
ᱵᱟᱯᱞᱟ ᱫᱚᱻ ᱦᱩᱭ ᱵᱟᱲᱟᱭᱮᱱᱟ ᱟᱞᱮ ᱟᱹᱛᱩ ᱨᱮᱦᱚᱸ᱾ ᱰᱷᱮᱹᱨ ᱜᱮᱠᱚ ᱵᱟᱯᱞᱟᱭᱮᱱᱟ᱾ ᱟᱫᱚᱢ ᱠᱚᱫᱚ ᱟᱠᱚ ᱛᱮ ᱟᱹᱜᱩ ᱠᱟᱛᱮᱫ ᱠᱚ ᱵᱟᱯᱞᱟ ᱵᱟᱲᱟᱭᱮᱱᱟ, ᱟᱫᱚᱢ ᱠᱚᱫᱚᱼ
ᱧᱮᱯᱮᱞ ᱠᱟᱛᱮᱱ ᱠᱚ ᱟᱹᱜᱩᱣᱟᱜ ᱠᱚᱣᱟ᱾
ᱥᱟᱨ ᱥᱟᱹᱜᱩᱱ ᱵᱟᱯᱞᱟ ᱫᱚ ᱠᱟᱴᱤᱡ ᱠᱚᱢ ᱜᱮ ᱦᱩᱭᱩᱜ ᱠᱟᱱᱟ ᱥᱮ ᱪᱮᱫ ᱠᱟ ᱵᱤᱱ ᱞᱮᱭᱫᱟ?
ᱦᱮᱸ ᱟᱹᱰᱤ ᱠᱚᱢ ᱜᱮ ᱦᱩᱭᱩᱜ ᱠᱟᱱᱟ᱾
ᱟᱪᱪᱷᱟ ᱠᱚᱸᱰᱮᱞ ᱧᱟᱯᱟᱢ ᱠᱟᱱᱟ ᱠᱳᱻ ᱡᱟᱹᱥᱛᱤ᱾
ᱦᱩᱸ ᱡᱟᱹᱥᱛᱤ ᱠᱚᱸᱰᱮᱞ ᱧᱟᱯᱟᱢ ᱠᱟᱛᱮ ᱠᱚ ᱵᱟᱯᱞᱟᱜ ᱠᱟᱱᱟ᱾
ᱚᱠᱟ ᱟᱞᱮ ᱥᱮᱱ ᱟᱞᱮ ᱥᱮᱱ
ᱦᱳᱭ
ᱟᱞᱮ ᱥᱮᱱ ᱫᱚᱻ ᱚᱠᱟ ᱞᱮᱠᱟ ᱛᱮ ᱯᱟᱹᱪᱤᱥ ᱢᱚᱱ ᱛᱤᱥ ᱢᱚᱱ ᱚᱱᱠᱟ ᱠᱚ ᱡᱚ ᱦᱟᱛᱟᱣᱮᱜᱼᱟ᱾
ᱚᱱᱟ ᱵᱟᱨᱮ ᱤᱛᱟᱹ ᱵᱟᱨᱮ ᱤᱛᱟᱹᱫ ᱦᱤᱥᱟᱹᱵᱽ ᱛᱮ ᱡᱟᱦᱟᱸ ᱠᱚ ᱮᱢ ᱠᱚᱣᱟ ᱵᱟᱯᱞᱟ ᱨᱮ
ᱚᱱᱟ ᱫᱚ ᱢᱤᱫ ᱴᱟᱝ ᱠᱚ ᱮᱢᱮᱫ ᱠᱚᱣᱟ ᱥᱮ ᱵᱟᱨᱭᱟ
ᱢᱤᱫ ᱴᱟᱝ
ᱟᱪᱪᱷᱟ ᱟᱪᱪᱷᱟ
ᱵᱟᱨᱮ ᱤᱛᱟᱹᱜ ᱫᱚ ᱟᱢ ᱰᱟᱝᱨᱤᱢ ᱰᱟᱹᱝᱨᱤᱢ ᱰᱟᱹᱝᱨᱤᱢ ᱮᱢᱚᱜᱼᱟ
ᱦᱳᱭ ᱰᱟᱹᱝᱨᱤ ᱵᱚᱞ ᱛᱮ ᱢᱟᱱᱮ ᱯᱮᱴᱷᱟᱲ ᱥᱮ ᱟᱠᱟ ᱞᱮᱠᱟ
ᱯᱮᱴᱷᱟᱬ ᱫᱚ ᱵᱟᱝᱼᱟ ᱰᱟᱹᱝᱨᱤ ᱜᱤ ᱰᱟᱹᱝᱨᱤ ᱰᱟᱹᱝᱨᱤ᱾
ᱟᱨ ᱪᱮᱫ ᱦᱩᱲᱩ ᱠᱚᱯᱮ ᱨᱚᱦᱚᱭ ᱜᱮᱭᱟ ᱜᱚᱝᱠᱮ ᱟᱯᱮ ᱚᱱᱛᱮ ᱫᱚ ᱪᱟᱥ ᱵᱟᱥ ᱨᱮ
ᱟᱞᱮ ᱥᱮᱱ ᱫᱚ ᱡᱟᱹᱥᱛᱤ ᱫᱚ ᱵᱟᱹᱫᱟᱹᱭ
ᱵᱷᱟᱹᱜᱟᱹᱭ ᱦᱳᱲᱳ ᱫᱚ ᱢᱟᱱᱮ ᱚᱱᱟ ᱫᱚᱻ ᱮᱨ ᱥᱮ ᱨᱚᱦᱚᱭ
ᱨᱚᱦᱚᱭ
ᱟᱪᱪᱷᱟ ᱢᱟᱱᱮ ᱞᱚᱥᱚᱫ ᱠᱟᱛᱮᱫ ᱨᱚᱦᱚᱭ ᱦᱩᱭᱩᱜᱼᱟ
ᱦᱮᱸᱻ ᱟᱨ ᱮᱨ ᱦᱚᱸ ᱮᱨ ᱦᱚᱸᱠᱚ ᱮᱨᱼᱮᱜ ᱠᱟᱱ ᱜᱮᱭᱟ ᱚᱱᱟ ᱜᱷᱩᱴᱩᱼᱜᱷᱩᱴᱩ ᱛᱮ
ᱦᱮᱸ ᱟᱨ ᱥᱩᱵᱽᱡᱤ ᱠᱩᱫᱚ ᱚᱲᱟᱜ ᱠᱚᱨᱮ ᱯᱮ ᱨᱚᱦᱚᱭ ᱜᱮᱭᱟ ᱥᱮ ᱠᱤᱨᱤᱧ ᱠᱟᱛᱮᱫ ᱜᱮᱯᱮ ᱡᱚᱢ ᱦᱳᱭ
ᱥᱟᱵᱽᱡᱤ ᱠᱚᱫᱚ ᱞᱮ ᱨᱚᱦᱚᱭ ᱵᱟᱲᱟᱭᱮᱫ ᱜᱮᱭᱟ ᱥᱟᱹᱨᱩ ᱠᱚᱞᱮ ᱨᱚᱦᱚᱭᱮᱜᱼᱟ ᱟᱨᱚᱻ ᱵᱮᱸᱜᱟᱲ ᱠᱚ ᱠᱩᱲᱪᱟᱹ ᱠᱚ ᱢᱟᱹᱨᱤᱪ ᱠᱚ ᱮᱢᱟᱱ ᱛᱮᱭᱟᱜ ᱚᱱᱠᱟᱱ ᱠᱟᱹᱴᱤᱡ ᱢᱟᱹᱴᱤᱡ ᱡᱤᱱᱤᱥ ᱞᱮ ᱨᱚᱦᱚᱭᱮᱜᱼᱟ ᱟᱯᱱᱟᱨ ᱡᱚᱢ ᱞᱟᱹᱜᱤᱫ ᱫᱚ
ᱟᱪᱪᱷᱟ ᱢᱟᱱᱮ ᱱᱤᱡᱮᱨᱟᱜ ᱞᱟᱹᱜᱤᱫ ᱢᱟᱱᱮ ᱮᱴᱟᱜ ᱠᱤᱨᱤᱧ ᱠᱤᱨᱤᱧ ᱟᱹᱠᱷᱨᱤᱧ ᱞᱟᱹᱜᱤᱫ ᱫᱚ ᱵᱟᱝ
ᱟᱹᱠᱷᱨᱤᱧ ᱞᱟᱹᱜᱤᱫ ᱫᱚ ᱵᱟᱝᱼᱟ
ᱟᱪᱷᱟᱷᱟ
ᱱᱤᱡᱚᱨ ᱚᱲᱟᱜ ᱨᱮᱱ ᱡᱚᱢ ᱞᱟᱹᱜᱤᱫ ᱢᱚᱡᱽ ᱢᱚᱡᱽ ᱥᱚᱵᱽᱡᱤ ᱡᱚᱢ ᱞᱟᱹᱜᱤᱫ ᱚᱲᱟᱜ ᱨᱮᱱᱟᱜ ᱜᱮᱞᱮ ᱩᱛᱩᱭᱮᱜᱼᱟ ᱩᱛᱩ ᱠᱟᱛᱮᱫ ᱞᱮ ᱡᱚᱢᱮᱜᱼᱟ
ᱟᱨ ᱜᱚᱝᱠᱮ ᱞᱟᱹᱭ ᱫᱟ ᱦᱳᱲᱳ ᱯᱮ ᱨᱚᱦᱚᱭᱮᱫᱟ ᱚᱱᱟ ᱫᱚ ᱚᱲᱟᱜ ᱨᱮ ᱡᱚᱢ ᱞᱟᱹᱜᱤᱫ ᱥᱮ ᱟᱠᱷᱨᱤᱧ ᱟᱯᱮ-
ᱟᱫᱚᱢ ᱫᱚ ᱟᱹᱠᱷᱨᱤᱧ ᱦᱚᱸᱞᱮ ᱟᱹᱠᱷᱨᱤᱧᱮᱜᱼᱟ ᱟᱫᱚᱢ ᱫᱚ ᱡᱚᱢ ᱦᱚᱞᱮ ᱡᱚᱢᱮᱜᱼᱟ
ᱤᱱᱟᱹᱜ ᱰᱷᱮᱨ ᱦᱩᱲᱩᱻ
ᱞᱟᱹᱭ ᱫᱟᱞᱤᱧ ᱚᱲᱟᱜ ᱨᱮ ᱢᱤᱦᱩ ᱢᱮᱨᱚᱢ ᱜᱚᱞᱤ ᱠᱚᱯᱮ ᱪᱟᱥ ᱟᱠᱚᱣᱟ ᱥᱮ ᱵᱟᱝᱼᱟ ᱥᱤᱢ ᱜᱮᱰᱮ ᱵᱷᱤᱰᱤ
ᱚᱲᱟᱜ ᱚᱲᱟᱜ ᱨᱮ ᱫᱚ ᱢᱮᱱᱟᱜ ᱵᱟᱲᱟᱣ ᱠᱟᱜ ᱠᱚᱜᱮᱭᱟᱥ ᱢᱮᱨᱚᱢ ᱥᱤᱢ ᱰᱟᱺᱜᱽᱨᱤ ᱠᱚ ᱢᱮᱱᱟᱜ ᱠᱟᱜ ᱠᱚᱣᱟ᱾ ᱟᱨᱚ ᱵᱷᱤᱰᱤ ᱠᱚ ᱢᱮᱱᱟᱜ ᱠᱟᱜ ᱠᱚᱣᱟ ᱾
ᱟᱪᱷᱟ ᱢᱟᱱᱮ ᱥᱟᱱᱟᱢ ᱞᱮᱠᱟᱱ ᱢᱟᱱᱮ ᱤᱭᱟᱹ ᱠᱚᱯᱮ ᱪᱟᱥ ᱵᱟᱲᱟ ᱠᱚᱜᱮᱭᱟ ᱵᱟᱝ?
ᱦᱚᱸᱭ᱾
ᱟᱫᱚ ᱚᱱᱛᱮ ᱫᱚ
ᱟᱯᱮᱜ
ᱪᱟᱥ ᱢᱮᱱᱟᱜᱼᱟ ᱢᱟᱱᱮ ᱵᱤᱨ ᱵᱩᱨᱩ ᱢᱮᱱᱟᱜᱼᱟ ᱥᱮ ᱫᱟᱨᱮᱯᱞᱟ ᱵᱮᱥᱤ ᱢᱮᱱᱟᱜᱼᱟ? ᱪᱮᱜ ᱠᱟᱱᱟ?
ᱟᱞᱮᱥᱮᱱ ᱫᱚ ᱵᱤᱥᱤ ᱫᱚ ᱵᱤᱨ-ᱵᱩᱨᱩ ᱢᱮᱱᱟᱜ ᱠᱟᱜᱼᱟ ᱾ ᱫᱟᱨᱮ ᱯᱟᱞᱟ ᱠᱚ ᱢᱮᱱᱟᱜ ᱠᱟᱜᱼᱟ ᱜᱟᱹᱭ ᱰᱟᱺᱜᱽᱨᱤ ᱠᱚ ᱟᱹᱛᱤᱧ ᱠᱚ ᱞᱟᱹᱜᱤᱫ ᱦᱚᱸ ᱢᱟᱨᱟᱝ ᱢᱟᱨᱟᱝ
ᱱᱟᱹᱭ ᱜᱟᱰᱟ ᱠᱚ, ᱱᱟᱹᱭ ᱠᱚ ᱜᱟᱰᱟ ᱠᱚ ᱢᱮᱱᱟᱜᱼᱟ ᱵᱟᱝᱟ?
ᱦᱮᱸ ᱜᱟᱰᱟ ᱫᱚ ᱵᱟᱹᱱᱩᱜ ᱠᱟᱜᱼᱟ ᱟᱞᱮ ᱥᱮᱱ ᱫᱚ ᱟᱞᱮ ᱥᱮᱱ ᱫᱚ ᱵᱩᱨᱩ ᱫᱷᱟᱨᱮ ᱞᱮ ᱯᱟᱲᱟᱜ ᱠᱟᱱᱟ ᱥᱮ,
ᱟᱪᱪᱷᱟ ᱟᱪᱪᱷᱟ᱾
ᱢᱟᱱᱮ ᱡᱟᱦᱟᱸᱭ ᱜᱮ ᱥᱟᱺᱜᱤᱧ ᱠᱷᱚᱱᱟᱜ ᱠᱚ ᱦᱤᱡᱩᱜᱼᱟ ᱛᱚ ᱵᱩᱨᱩ ᱜᱮᱠᱚ ᱢᱮᱛᱟᱣᱟᱜᱼᱟ ᱞᱟᱦᱟ ᱫᱚ ᱟᱨ ᱠᱷᱟᱡ ᱵᱩᱨᱩ ᱫᱚ ᱟᱹᱰᱤ ᱵᱩᱨᱩ ᱫᱚ ᱵᱟᱞᱮ ᱯᱟᱲᱟᱜ ᱠᱟᱱᱟ ᱟᱞᱮ ᱫᱚ ᱟᱫᱚ ᱟᱞᱮ ᱥᱮᱱ ᱫᱚ ᱡᱟᱹᱥᱛᱤ ᱫᱚ ᱚᱱᱮ ᱢᱟᱛᱠᱚᱢ ᱫᱟᱨᱮ ᱠᱚ ᱢᱮᱱᱟᱜ ᱵᱟᱲᱟᱣ ᱠᱟᱜᱼᱟ ᱥᱟᱨᱡᱚᱢ ᱫᱟᱨᱮ ᱥᱟᱨᱡᱚᱢ ᱫᱚ
ᱛᱚ ᱡᱚᱢ ᱞᱮ ᱜᱚᱝᱠᱮ ᱞᱟᱹᱭ ᱫᱟᱹᱞᱤᱧ ᱱᱤᱭᱟᱹ ᱜᱷᱟᱹᱲᱤᱡ ᱫᱚ ᱡᱚᱢ ᱞᱮᱠᱟᱱᱟᱜ ᱪᱮᱫ ᱵᱤᱞᱤ ᱠᱚ ᱢᱮᱱᱟᱜᱼᱟ ᱟᱯᱮ ᱥᱮᱫ?
ᱟᱞᱮ ᱥᱮᱱ?
ᱦᱳᱭ, ᱡᱚ ᱵᱚᱞᱮ ᱪᱮᱫ ᱠᱚ ᱢᱮᱱᱟᱜᱼᱟ ᱱᱤᱭᱟᱹ ᱜᱷᱟᱹᱲᱤ?
ᱛᱟᱞᱮ ᱢᱮᱱᱟᱜ ᱠᱟᱜᱼᱟ ᱠᱷᱤᱡᱩᱨ ᱢᱮᱱᱟᱜ ᱠᱟᱜᱼᱟ ᱩᱞ ᱠᱚ ᱢᱮᱱᱟᱜ ᱠᱟᱜᱼᱟ᱾
ᱟᱪᱪᱷᱟ᱾
ᱟᱨᱦᱚᱸ ᱮᱢᱟᱱ ᱛᱮᱭᱟᱜ ᱚᱱᱠᱟᱱ ᱦᱮᱸ ᱩᱞ ᱫᱚ, ᱱᱚᱸᱜᱼᱚᱭ ᱱᱤᱛᱚᱜ ᱫᱚ ᱟᱹᱰᱤ ᱫᱚ ᱵᱟᱝ ᱵᱤᱞᱤᱜ ᱠᱟᱱᱟ ᱱᱤᱛᱚᱜ ᱫᱚ ᱪᱟᱵᱟ ᱤᱫᱤᱜ ᱠᱟᱱᱟ ᱱᱤᱛᱚᱜ ᱫᱚ ᱩᱞ ᱫᱚ
ᱟᱪᱪᱷᱟ᱾
ᱠᱷᱤᱡᱩᱨ ᱠᱚᱜᱮ ᱱᱤᱛᱚᱜ ᱫᱚ ᱥᱟᱹᱨᱫᱤᱣ ᱠᱟᱱᱟ ᱾
ᱟᱪᱪᱷᱟ ᱚᱱᱮ ᱱᱤᱭᱮ ᱜᱷᱟᱲᱤ ᱛᱟᱹᱨᱤ ᱢᱮᱱᱟᱜᱼᱟ ᱡᱚᱢ ᱪᱟᱞᱟᱜ ᱠᱟᱱᱟ᱾
ᱦᱮᱸ᱾
ᱟᱨ ᱠᱟᱴᱷᱟᱲ ᱠᱚᱫᱚ ᱵᱟᱝ ᱵᱟᱹᱱᱩᱜ ᱜᱮᱭᱟ?
ᱠᱟᱱᱴᱷᱟᱲ ᱦᱚᱸ ᱢᱮᱱᱟᱜ ᱠᱟᱜ ᱜᱮᱭᱟ ᱾
ᱟᱪᱪᱷᱟ ᱟᱪᱪᱷᱟ᱾
ᱠᱟᱱᱴᱷᱟᱲ ᱢᱮᱱᱟᱜ ᱠᱟᱜᱼᱟ ᱩᱞ ᱢᱮᱱᱟᱜ ᱠᱟᱜᱼᱟ ᱾ ᱯᱟᱯᱤᱛᱟ ᱠᱚᱦᱚᱸ ᱢᱮᱱᱟᱜ ᱠᱟᱜᱼᱟ ᱢᱩᱱᱜᱟᱹ ᱠᱚ ᱟᱭᱢᱟ ᱞᱮᱠᱟᱱᱟᱜ ᱡᱚᱢ ᱡᱤᱱᱤᱥ ᱢᱮᱱᱟᱜ ᱠᱟᱜ-ᱟ᱾
ᱟᱨ ᱜᱚᱝᱠᱮ ᱞᱟᱹᱭ ᱫᱟᱹᱧ ᱥᱩᱠᱨᱥᱤ ᱫᱚ ᱚᱱᱛᱮ ᱫᱚ ᱧᱟᱢᱚᱜ ᱜᱮᱭᱟ ᱥᱮ ᱵᱟᱝ ᱢᱟᱱᱮ ᱪᱟᱥ ᱵᱟᱲᱟ ᱠᱚ ᱜᱮᱭᱟ ᱠᱚ ᱥᱮ ᱵᱟᱝ?
ᱦᱮᱸ ᱪᱟᱥ ᱵᱟᱲᱟ ᱠᱚ ᱜᱮᱭᱟ ᱠᱚ ᱚᱲᱟᱜ ᱨᱮ ᱵᱮᱥᱤ ᱵᱟᱠᱚ ᱫᱚᱦᱚ ᱠᱚᱣᱟ ᱢᱤᱫᱴᱟᱹᱜ ᱵᱟᱨᱭᱟ ᱾
ᱦᱩᱸ᱾
ᱵᱟᱹᱫᱷᱭᱟᱹ ᱠᱚ ᱞᱟᱹᱜᱤᱫ ᱵᱟᱹᱫᱷᱭᱟᱹ ᱚᱲᱟᱜ ᱨᱮ ᱫᱚᱦᱚ ᱠᱚ ᱞᱟᱹᱜᱤᱫ ᱵᱚᱞᱮ᱾
ᱟᱪᱪᱷᱟ᱾
ᱟᱨ ᱟᱫᱚᱢ ᱠᱚᱫᱚ ᱟᱹᱰᱤ ᱰᱷᱮᱨ ᱜᱮ ᱠᱚ ᱪᱟᱥᱟᱣ ᱠᱚᱣᱟ ᱢᱚᱴᱟ ᱢᱩᱴᱤ ᱛᱤᱥ ᱪᱚᱞᱤᱥ ᱴᱤ ᱠᱟᱛᱮᱫ᱾
ᱟᱪᱪᱷᱟ, ᱟᱪᱪᱷᱟ᱾
ᱛᱟᱞᱦᱮ ᱜᱚᱝᱠᱮ ᱟᱢ ᱫᱚᱢ ᱪᱟᱥ ᱟᱠᱟᱫ ᱠᱚᱣᱟ ᱥᱮ ᱵᱟᱝ-ᱟ?
ᱵᱟᱝ-ᱟ ᱢᱤᱫ ᱴᱮᱱ ᱚᱲᱟᱜ ᱨᱮ ᱢᱮᱱᱟᱭ ᱠᱟᱫᱮᱭᱟ ᱚᱲᱟᱜ ᱨᱮ ᱵᱟᱠᱷᱨᱟ᱾
ᱟᱪᱪᱷᱟ, ᱟᱪ ᱦᱳᱭ ᱜᱚᱝᱠᱮ ᱱᱤᱡᱮ ᱦᱚᱸ ᱢᱚᱱᱮ ᱦᱳᱭᱳᱜ ᱠᱟᱱ ᱛᱟᱦᱮᱫ ᱡᱮ ᱥᱩᱠᱨᱤ ᱠᱟᱹᱴᱤᱡ ᱪᱟᱥ ᱦᱳᱭᱳᱜ-ᱟ ᱟᱫᱚ ᱱᱚᱣᱟ ᱠᱚ ᱨᱮᱱᱟᱜ ᱱᱟᱜ ᱠᱷᱟᱱ ᱵᱟᱠᱚ ᱧᱟᱢᱚᱜ ᱠᱟᱱᱟ ᱟᱨ ᱠᱤ᱾ ᱡᱟᱦᱟ ᱥᱮᱫ ᱠᱷᱚᱱ ᱜᱮ ᱯᱟᱨᱪᱟᱣ ᱦᱳᱭᱳᱜ-ᱟ ᱚᱱᱠᱟ ᱱᱟᱸᱜ ᱢᱟᱱᱮ ᱛᱚᱞᱟᱥ ᱦᱟᱛᱟᱣ ᱦᱳᱭᱳᱜ ᱠᱟᱱᱟ ᱚᱠᱟ ᱠᱚ ᱨᱮ ᱧᱟᱢ ᱧᱟᱯᱟᱢ ᱚᱜ-ᱟ᱾
ᱟᱞᱮ ᱥᱮᱱ ᱫᱚ ᱯᱟᱹᱴᱷᱤ ᱦᱚᱸ ᱯᱚᱸᱪᱤᱥ ᱥᱚ ᱛᱤᱱ ᱦᱟᱡᱟᱨ ᱴᱟᱠᱟ ᱠᱟᱛᱮᱫ ᱠᱚ ᱫᱟᱢ ᱟᱠᱚ ᱠᱟᱱᱟ᱾
ᱟᱪᱪᱷᱟ ᱟᱨ ᱠᱩᱸᱰᱩ ᱫᱩ
ᱠᱟᱹᱴᱤᱡ ᱢᱟᱨᱟᱝ ᱠᱚ ᱠᱟᱹᱴᱤᱡ ᱢᱟᱨᱟᱝ ᱠᱚ᱾ ᱠᱟᱹᱴᱤᱡ ᱢᱟᱨᱟᱝ ᱠᱚ ᱛᱤᱱ ᱦᱟᱡᱟᱨ ᱠᱟᱛᱮᱫ ᱠᱚ ᱫᱟᱢ ᱟᱠᱚ ᱠᱟᱱᱟ᱾ ᱯᱟᱹᱴᱷᱤ ᱩᱱᱠᱩ ᱠᱩᱸᱰᱩ ᱠᱚ᱾ ᱦᱮᱸ ᱢᱮᱱᱟᱜ ᱠᱟᱜ ᱠᱚᱣᱟ ᱢᱮᱨᱚᱢ ᱠᱚᱦᱚᱸ᱾
ᱢᱮᱨᱚᱢ ᱠᱚ, ᱥᱤᱢ ᱠᱚ ᱢᱮᱱᱟᱜ ᱟᱠᱟᱜ ᱠᱚᱣᱟ ᱥᱤᱢ ᱫᱚ ᱟᱹᱰᱤ ᱫᱚ ᱵᱟᱹᱱᱩᱜ ᱟᱠᱟᱜ ᱠᱚᱣᱟ ᱪᱤᱠᱟ ᱪᱚ ᱨᱩᱣᱟᱹ ᱧᱟᱢ ᱞᱮᱫ ᱠᱚᱣᱟ ᱠᱚ᱾ ᱟᱹᱫᱮ ᱪᱟᱵᱟ ᱠᱟᱱᱟ ᱠᱚ ᱜᱚᱡ ᱢᱟᱨᱟᱣ ᱪᱟᱵᱟᱣ ᱠᱟᱱᱟ ᱠᱚ᱾
ᱟᱪᱪᱷᱟ᱾
ᱟᱨᱚ ᱢᱮᱨᱚᱢ ᱫᱚ ᱢᱮᱱᱟᱜ ᱠᱟᱜ ᱠᱚ ᱜᱮᱭᱟ᱾
ᱟᱨ ᱵᱷᱤᱲᱤ ᱠᱚ᱾
ᱵᱷᱤᱰᱤ᱾ ᱥᱮ ᱪᱮᱫ ᱪᱚ ᱵᱮᱱ ᱨᱚᱲ ᱠᱮᱜ-ᱟ? ᱦᱮᱸ ᱢᱮᱱᱟᱜ ᱟᱠᱟᱜ ᱠᱚ ᱜᱮᱭᱟ ᱵᱷᱤᱰᱤ ᱠᱚ᱾
ᱟᱯᱮ ᱥᱤᱢ ᱫᱚ ᱢᱮᱱᱟᱜ ᱠᱚᱣᱟ ᱵᱷᱤᱰᱤ ᱠᱚᱦᱚᱸ, ᱢᱮᱨᱚᱢ ᱠᱚᱦᱚᱸ, ᱰᱟᱹᱝᱨᱤ ᱠᱚ, ᱠᱟᱰᱟ ᱠᱚ᱾ ᱡᱷᱚᱛᱚ ᱜᱮ ᱢᱮᱱᱟᱜ ᱠᱚᱣᱟ ᱢᱟᱱᱮ ᱟᱫᱚ ᱡᱟᱭᱜᱟ ᱠᱟᱹᱴᱤᱡ ᱵᱟᱹᱱᱩᱜᱼᱟ ᱚᱱᱠᱟ ᱟᱹᱛᱤᱧ ᱞᱮᱠᱟᱱ, ᱟᱲᱟᱜ ᱞᱮᱠᱟᱱ ᱠᱷᱩᱞᱟᱹ ᱢᱮᱞᱟ ᱡᱟᱭᱜᱟ ᱫᱚᱨᱠᱟᱨᱟ᱾ ᱟᱪᱪᱷᱟ᱾
ᱟᱞᱮ ᱥᱮᱱ ᱫᱚ ᱢᱟᱨᱟᱝ, ᱢᱟᱨᱟᱝ ᱡᱟᱭᱜᱟ ᱢᱮᱱᱟᱜ ᱠᱟᱜ-ᱟ ᱥᱮ ᱚᱱᱟ ᱠᱷᱟᱹᱛᱤᱨ ᱛᱮ ᱜᱟᱹᱭ, ᱰᱟᱹᱝᱨᱤ ᱫᱚᱦᱚ ᱦᱚᱸ ᱟᱹᱰᱤ ᱤᱭᱟᱹ ᱫᱚ ᱵᱟᱝ ᱵᱩᱡᱷᱟᱹᱜ ᱠᱟᱱᱟ᱾
ᱟᱫᱚ ᱟᱯᱮ ᱡᱮ ᱜᱟᱹᱭ ᱰᱟᱹᱝᱨᱤ ᱠᱚᱯᱮ ᱟᱲᱟᱜ ᱠᱚᱫᱚᱜ ᱟᱫᱚ ᱫᱟᱜ ᱠᱚ ᱚᱠᱟ ᱨᱮ ᱯᱮ
ᱜᱟᱹᱰᱭᱟᱹ ᱠᱚ ᱢᱮᱱᱟᱜ ᱠᱟᱜᱼᱟ ᱜᱟᱹᱰᱭᱟᱹ ᱠᱚ ᱟᱨ ᱚᱱᱠᱟ ᱥᱚᱰᱚᱜ ᱢᱮᱱᱟᱜ ᱠᱟᱜᱼᱟ᱾ ᱠᱟᱹᱴᱤᱡ ᱢᱟᱪᱷᱟ ᱠᱟᱹᱴᱤᱡ ᱢᱟᱨᱟᱝ ᱜᱟᱸᱰᱟ᱾
ᱟᱨ ᱟᱹᱛᱤᱧ ᱠᱚᱫᱚ ᱚᱱᱟ ᱵᱩᱨᱩ ᱠᱚ ᱚᱱᱟ ᱵᱩᱨᱩ ᱪᱮᱛᱟᱱ ᱠᱚᱨᱮ ᱯᱮ ᱟ
ᱦᱮᱸ ᱟᱹᱰᱤ ᱵᱩᱨᱩ ᱫᱚ ᱵᱟᱝ ᱠᱟᱱᱟ ᱵᱩᱨᱩ ᱫᱚ ᱱᱚᱛᱮ ᱵᱟᱡᱟᱨ ᱥᱟᱭᱤᱰ ᱠᱷᱚᱱ ᱵᱚᱞᱚ ᱞᱮᱱ ᱠᱷᱟᱱ ᱜᱮ ᱵᱩᱨᱩ ᱧᱮᱞᱚᱜᱼᱟ ᱟᱨ ᱱᱟᱛᱮ ᱚᱱᱛᱮ ᱠᱷᱚᱱᱟᱜ ᱫᱚ ᱚᱠᱟ ᱟᱞᱮ ᱟᱹᱛᱳ ᱢᱮᱱᱟᱜ ᱠᱟᱜᱼᱟ ᱚᱱᱛᱮ ᱠᱷᱚᱱ ᱧᱮᱞ ᱞᱮᱠᱷᱟᱱ ᱫᱚ ᱜᱚᱴᱟ ᱜᱮ ᱯᱞᱮᱱ ᱜᱮ ᱧᱮᱞᱟ᱾
ᱟᱪᱪᱷᱟ᱾
ᱟᱞᱮ ᱫᱚ ᱰᱩᱸᱝᱨᱤ ᱪᱮᱛᱟᱱ ᱨᱮ ᱢᱮᱱᱟᱜ ᱠᱟᱜ ᱞᱮ ᱞᱮᱠᱟ ᱢᱟᱱᱮ ᱵᱩᱨᱩ ᱨᱮ ᱨᱟᱠᱟᱵ ᱠᱟᱛᱮᱜ ᱪᱮᱫ ᱞᱮᱠᱟ ᱫᱚ ᱯᱮᱞᱮᱱ ᱜᱮ ᱟᱫᱚᱢ ᱡᱟᱭᱜᱟ ᱨᱮ ᱵᱟᱝ ᱛᱟᱦᱮᱸᱱᱟ ᱥᱮ,
ᱦᱳᱭ᱾
ᱚᱱᱠᱟ ᱫᱷᱟᱨᱟ ᱢᱮᱱᱟᱜ ᱠᱟᱜ ᱞᱮᱭᱟ᱾
ᱢᱤᱱᱮ ᱥᱟᱺᱜᱤᱧ ᱥᱮᱫ ᱠᱚᱴᱟ ᱯᱮ ᱫᱤᱥᱟᱹᱭ
ᱦᱮᱸ᱾
ᱟᱞᱮ ᱥᱮᱱ ᱫᱚ ᱢᱟᱱᱮ ᱵᱩᱨᱩ ᱠᱚᱫᱚ ᱵᱟᱹᱱᱩᱜᱼᱟ, ᱟᱫᱚ ᱜᱟᱡᱟᱲ ᱠᱚᱫᱚ ᱢᱮᱱᱟᱜᱼᱟ ᱜᱟᱡᱟᱲ ᱠᱚ ᱵᱟᱜᱟᱱ ᱠᱚ,
ᱟᱯᱮᱥᱮᱱ ᱫᱚ ᱩᱜ ᱟᱯᱮᱥᱱ ᱫᱚ ᱛᱟᱦᱚᱞᱮ ᱩᱞ ᱫᱟᱨᱮ ᱩᱞ ᱵᱟᱜᱟᱱ ᱠᱚ ᱢᱮᱱᱟᱜ ᱠᱟᱜᱼᱟ ᱠᱟᱡᱟᱠ ᱜᱮ᱾
ᱦᱚᱸ ᱩᱞ ᱵᱟᱜᱟᱱ ᱢᱟᱨᱟᱝ ᱢᱟᱨᱟᱝ ᱩᱞ ᱵᱟᱜᱟᱱ ᱢᱮᱱᱟᱜᱼᱟ᱾ ᱠᱟᱱᱴᱷᱟᱲ ᱵᱟᱜᱟᱱ ᱢᱟᱨᱟᱝ ᱢᱟᱨᱟᱝ ᱢᱮᱱᱟᱜᱼᱟ ᱟᱹᱰᱤ ᱨᱚᱠᱚᱢ ᱢᱟᱱᱮ ᱯᱷᱚᱞᱮᱨ ᱵᱟᱜᱟᱱ ᱢᱟᱨᱟᱝ ᱢᱟᱨᱟᱝ ᱢᱮᱱᱟᱜᱼᱟ᱾
ᱦᱚᱸ᱾
ᱛᱚ ᱚᱱᱟᱫᱚ ᱢᱟᱱᱮ ᱢᱤᱫᱴᱟᱝ ᱢᱤᱫᱴᱟᱝ ᱢᱟᱨᱟᱝ ᱢᱟᱨᱟᱝ ᱦᱚᱲᱟᱜ ᱢᱮᱱᱟᱜᱼᱟ ᱠᱳᱢᱯᱟᱱᱤ ᱞᱮᱠᱟᱱ ᱦᱚᱲᱟᱜ ᱡᱷᱚᱛᱚ ᱦᱚᱲᱟᱜ ᱫᱚ ᱵᱟᱹᱱᱩᱜᱼᱟ᱾
ᱟᱞᱮ ᱥᱮᱱ ᱫᱚ ᱱᱤᱡᱮᱨ ᱡᱚᱢ ᱞᱟᱹᱜᱤᱫ ᱜᱮ ᱱᱤᱡᱮᱨ ᱡᱚᱢ ᱞᱟᱹᱜᱤᱫ ᱜᱮ ᱢᱮᱱᱟᱜ ᱠᱟᱜᱼᱟ ᱯᱟᱸᱪ ᱪᱷᱚᱴᱤ ᱠᱟᱛᱮ ᱫᱟᱨᱮ ᱢᱮᱱᱟᱜ ᱠᱟᱟᱜᱼᱟ, ᱟᱨ ᱵᱟᱝᱠᱷᱟᱱ ᱱᱚᱝᱠᱟᱱ ᱵᱟᱜᱟᱱ ᱞᱮᱠᱟ ᱫᱚ ᱵᱟᱹᱱᱩᱜ ᱠᱟᱜᱼᱟ ᱟᱞᱮ ᱥᱮᱫ ᱦᱚᱸ᱾
ᱦᱚᱭ᱾